ᱦᱮᱞᱳ
ᱦᱮᱸ ᱜᱚᱢᱠᱮ ᱡᱚᱦᱟᱨ ᱜᱮ
ᱦᱮᱸ ᱠᱟᱹᱴᱤᱡ ᱟ ᱨᱚᱲ ᱵᱟᱝ ᱟᱸᱡᱚᱢᱚᱜ ᱠᱟᱱ ᱛᱟᱵᱚᱱᱟ ᱜᱚᱝᱠᱮ
ᱵᱟᱝ ᱟᱸᱡᱚᱢᱚᱜ
ᱦᱮᱸ ᱠᱟᱹᱴᱤᱡ ᱠᱚᱢ ᱫᱷᱟᱨᱟ ᱧᱚᱜ ᱜᱮ ᱟᱸᱡᱚᱢᱚᱜ ᱠᱟᱱᱟ
ᱦᱮᱸ ᱢᱟ ᱞᱟᱹᱭᱵᱤᱱ ᱟᱸᱡᱚᱢᱚᱜ ᱠᱟᱱᱟ ᱥᱮ ᱵᱟᱝ ᱱᱤᱛᱚᱜ
ᱦᱮᱸ ᱟᱸᱡᱚᱢ ᱫᱚ ᱟᱸᱡᱚᱢᱚᱜ ᱠᱟᱱᱟ ᱠᱤᱱᱛᱩ ᱢᱟᱱᱮ ᱞᱟᱭᱩᱰ ᱠᱟᱹᱴᱤᱡ ᱠᱚᱢ ᱜᱮᱭᱟ ᱢᱟᱱᱮ ᱠᱚᱢ ᱫᱷᱟᱨᱟ ᱧᱚᱜ ᱜᱮ ᱟᱸᱡᱚᱢᱚᱜ ᱠᱟᱱᱟ ᱛᱚ ᱜᱚᱢᱠᱮ ᱡᱚᱦᱟᱨ ᱜᱮ
ᱦᱮᱸ ᱡᱚᱦᱟᱨ ᱜᱤ
ᱟᱪᱪᱷᱟ ᱱᱟᱯᱟᱭ ᱵᱟᱲᱟ ᱜᱮᱭᱟ ᱵᱮᱱ
ᱱᱟᱯᱟᱭ ᱵᱟᱲᱟ ᱜᱮ ᱟᱹᱞᱤᱧ ᱥᱮᱫ ᱠᱷᱚᱱᱟᱜ ᱫᱚ, ᱟᱵᱮᱱ ᱥᱮᱫ ᱠᱷᱚᱱᱟᱜ ᱜᱮ ᱪᱮᱫ ᱞᱮᱠᱟ?
ᱦᱮᱸ ᱟᱹᱞᱤᱧ ᱦᱚᱸ ᱱᱟᱯᱟᱭ ᱜᱮ, ᱜᱚᱝᱠᱮ ᱵᱷᱚᱞᱤᱭᱟᱢ ᱴᱚᱞᱤᱭᱟᱢ ᱠᱟᱹᱴᱤᱡ ᱧᱮᱞ ᱛᱟᱵᱮᱱ ᱥᱮ ᱠᱟᱹᱴᱤᱡ ᱯᱟᱪᱮ ᱠᱚᱢ ᱢᱮᱱᱟᱜ?
ᱵᱷᱚᱞᱤᱭᱟᱢ ᱢᱟ ᱯᱩᱨᱟᱹ ᱵᱷᱚᱞᱤᱭᱟᱢ ᱜᱮ ᱦᱮᱱᱟᱜ ᱛᱟᱹᱞᱤᱧ ᱾
ᱟᱪᱪᱷᱟ ᱟᱪᱪᱷᱟ ᱨᱚᱲ ᱫᱚ ᱟᱸᱡᱚᱢᱚᱜ ᱠᱟᱱᱟ ᱠᱤᱱᱛᱩ ᱥᱟᱣᱩᱱᱰ ᱠᱚᱢ ᱜᱮᱛᱟᱵᱮᱱᱟ
ᱟᱪᱪᱷᱟ ᱯᱩᱨᱟᱹᱣ ᱜᱮᱭᱟ ᱟᱫᱚ ᱪᱤᱠᱟᱛᱮ ᱥᱟᱣᱩᱱᱰ ᱦᱮᱸ ᱟᱵᱮᱱᱟᱜ ᱞᱤᱧ ᱟᱸᱡᱚᱢᱮᱫ ᱠᱟᱱ ᱜᱮᱭᱟ
ᱟᱪᱪᱷᱟ ᱟᱪᱪᱷᱟ ᱛᱟᱦᱚᱞᱮ ᱜᱚᱝᱠᱮ ᱞᱟᱹᱭᱵᱮᱱ ᱫᱟᱜ ᱡᱟᱹᱲᱤ ᱠᱚ ᱪᱮᱫ ᱞᱮᱠᱟ ᱟᱯᱮ ᱚᱱᱛᱮ
ᱦᱮᱸ ᱫᱟᱜ ᱡᱟᱹᱲᱤ ᱫᱚ ᱢᱤᱫ ᱫᱤᱱ ᱯᱚᱨ ᱢᱤᱫ ᱫᱤᱱ ᱯᱚᱨᱮ ᱫᱟᱜ ᱮᱫᱟ
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱦᱮᱸ ᱞᱟᱹᱭ ᱵᱮᱱ
ᱟᱵᱮᱱ ᱥᱮᱱ ᱪᱮᱫ ᱞᱮᱠᱟᱭ ᱫᱟᱜ ᱫᱟ
ᱦᱮᱸ ᱱᱚᱛᱮ ᱦᱚᱸ ᱜᱚᱝᱠᱮ ᱫᱟᱜ ᱡᱟᱹᱲᱤ ᱫᱚ ᱠᱚᱢ ᱜᱮᱭᱟ, ᱛᱚᱵᱮ ᱦᱮᱸ ᱛᱚᱞᱟ ᱵᱟᱧᱪᱟᱣ ᱞᱮᱠᱟᱭ ᱫᱟᱜ ᱮᱫᱟ ᱦᱚᱞᱟ ᱢᱟᱫᱷᱮᱨ ᱠᱟᱹᱴᱤᱡ ᱮ ᱫᱟᱜ ᱞᱮᱫᱟ ᱾ ᱛᱤᱦᱤᱧ ᱜᱟᱯᱟ ᱫᱚ ᱦᱟᱸᱜ ᱟᱹᱣᱨᱤ ᱮᱸ ᱟᱫᱚ ᱚᱱᱠᱟ ᱞᱮᱠᱟᱛᱮ ᱦᱟᱸᱜ ᱚᱸᱻᱚ ᱪᱟᱥ ᱠᱟᱹᱢᱤ ᱠᱚᱫᱚ ᱟᱹᱣᱨᱤ ᱟᱨᱟᱢᱵᱷᱚᱜᱼᱟ ᱜᱚᱢᱠᱮ ᱛᱚᱞᱟ ᱠᱚᱫᱚ ᱜᱤᱲᱤ ᱦᱩᱭ ᱠᱟᱱᱟ ᱦᱩᱲᱩ ᱠᱚᱫᱚ
ᱦᱳᱭ ᱦᱳᱭ ᱦᱳᱭ
ᱟᱪᱪᱷᱟ ᱟᱪᱪᱷᱟ ᱟᱪᱪᱷᱟ ᱾ᱦᱩᱸ ᱛᱟᱦᱚᱞᱮ ᱜᱚᱝᱠᱮ ᱚᱱᱛᱮ ᱫᱚ ᱪᱮᱫ ᱜᱮᱵᱚᱱ ᱪᱟᱥᱚᱜ ᱜᱮᱭᱟ ᱦᱩᱲᱩ ᱜᱮ?
ᱦᱳᱭ ᱦᱩᱲᱩᱜᱮ ᱟᱻᱟᱻᱨ ᱱᱤᱛᱚᱜ ᱫᱚ ᱦᱩᱲᱩᱜ ᱜᱮ ᱟᱨ ᱚ ᱚᱱᱛᱮ ᱡᱟᱜᱮ ᱴᱚᱞᱟ ᱥᱮᱫ ᱫᱚ ᱚᱱᱟ ᱡᱟᱜᱮ ᱡᱚᱱᱰᱨᱟ ᱠᱚ
ᱟᱪᱪᱷᱟ ᱟᱪᱪᱷᱟ ᱟᱪᱪᱷᱟ ᱟᱪᱷᱟ ᱡᱟᱭ ᱦᱳᱠ ᱡᱟᱭ ᱦᱳᱠ ᱚᱸᱻᱚᱸᱻᱚᱸ ᱛᱟᱦᱚᱞᱮ ᱜᱚᱝᱠᱮ ᱚᱱᱠᱟ ᱫᱚ ᱥᱮᱨᱢᱟ ᱨᱮ ᱛᱤᱱ ᱵᱟᱨ ᱵᱚᱱ ᱪᱟᱥᱚᱜ ᱜᱮᱭᱟ
ᱥᱮᱨᱢᱟ ᱨᱮ ᱱᱚᱸᱰᱮ ᱫᱚ ᱢᱤᱫ ᱫᱷᱟᱣ ᱜᱮᱞᱮ ᱪᱟᱥᱚᱜᱼᱟ ᱪᱮᱫᱟᱜ ᱢᱟᱱᱮ ᱟᱞᱮ ᱫᱚᱻᱚ ᱢᱟᱱᱮ ᱜᱷᱩᱴᱩ ᱨᱮᱞᱮ ᱯᱟᱲᱟᱜ ᱠᱟᱱᱟ ᱢᱟᱱᱮ ᱠᱮᱱᱮᱞ ᱪᱮᱛᱟᱱ ᱞᱮ ᱯᱟᱲᱟᱜ ᱠᱟᱱᱟ
ᱟᱪᱪᱷᱟ ᱟᱪᱪᱷᱟ ᱠᱮᱱᱮᱞ ᱫᱚ ᱢᱮᱱᱟᱜ ᱨᱮᱦᱚᱸ ᱠᱮᱱᱮᱞ ᱪᱮᱛᱟᱱ ᱯᱮ ᱯᱟᱲᱟᱣ ᱜᱚᱫᱚᱜ ᱠᱟᱱᱟ
ᱞᱟᱹᱭ ᱟᱠᱚ ᱛᱚ ᱥᱮᱫᱟᱭ ᱦᱟᱯᱲᱟᱢ ᱦᱚᱲ ᱠᱚ ᱟᱸᱡᱚᱢ ᱫᱟᱵᱮᱱ ᱚᱱᱟᱛᱮ ᱪᱮᱛᱟᱱ ᱥᱮᱫ ᱞᱟᱦᱟᱣᱮᱱᱟ ᱛᱚ ᱫᱤᱭᱮ ᱚᱱᱟᱛᱮ
ᱦᱮᱸ ᱦᱮᱸ ᱦᱮᱸ ᱦᱮᱸ ᱡᱟᱭᱦᱳᱠ ᱜᱚᱢᱠᱮ ᱟᱫᱚ ᱚᱱᱟ ᱫᱚᱵᱮᱱ ᱪᱤᱠᱟᱹᱭᱟ
ᱦᱮᱸ ᱦᱳᱭ ᱦᱳᱭ ᱪᱮᱫ ᱟᱫᱚᱢ ᱪᱮᱠᱟᱭ ᱪᱮᱠᱟ ᱫᱚ
ᱦᱩᱸ ᱦᱩᱸ ᱦᱩᱸ ᱦᱩᱸ ᱦᱮᱸ ᱟᱞᱮ ᱥᱮᱫ ᱦᱚᱸ ᱜᱚᱝᱠᱮ ᱟᱞᱮ ᱥᱮᱫ ᱦᱚᱸ ᱚᱱᱠᱟ ᱜᱮ ᱜᱷᱩᱴᱩ, ᱜᱷᱩᱴᱩ ᱜᱮ ᱮᱱᱛᱮ ᱨᱮᱦᱚᱸ ᱟᱫᱚ ᱠᱮᱱᱮᱞ ᱫᱟᱜ ᱠᱚ ᱧᱟᱢᱚᱜ ᱛᱮ ᱟᱫᱚ ᱪᱟᱥ ᱫᱚ ᱦᱟᱜ ᱵᱟᱨ ᱫᱷᱟᱣ ᱜᱮ ᱪᱟᱥᱚᱜᱼᱟ ᱦᱩᱸ ᱚᱱᱟ ᱥᱟᱶᱛᱮ ᱛᱩᱲᱤ ᱛᱤᱞᱢᱤᱧ ᱠᱚ ᱪᱟᱥᱚᱜ ᱜᱮᱭᱟ ᱟᱨᱠᱤ
ᱟᱪᱪᱷᱟ ᱟᱪᱷᱟ
ᱥᱚᱵᱽᱡᱤ ᱟᱱᱟᱡ ᱯᱟᱛᱤ ᱠᱚ ᱪᱟᱥᱚᱜ ᱜᱮᱭᱟ᱾ ᱦᱮᱸ ᱟᱪᱪᱷᱟ ᱟᱪᱪᱷᱟ ᱛᱟᱞᱮ ᱜᱚᱝᱠᱮ ᱚᱱᱛᱮ ᱫᱚ ᱢᱟᱱᱮ ᱪᱮᱫᱞᱮᱠᱟᱱ ᱵᱩᱨᱩ ᱫᱤᱥᱚᱢ ᱥᱮ ᱱᱚᱝᱠᱟ ᱢᱮᱞᱟᱱ ᱴᱟᱺᱰᱤ ᱚᱠᱟᱞᱮᱠᱟ
ᱦᱮᱸ ᱵᱩᱨᱩ ᱫᱚ ᱵᱩᱨᱩ ᱜᱮ ᱟᱫᱚ ᱤᱱᱟᱹ ᱵᱩᱨᱩ ᱫᱚ ᱵᱟᱝ ᱞᱟᱹᱴᱩ ᱵᱩᱨᱩ ᱫᱚ ᱵᱟᱝ ᱟᱫᱚ ᱠᱟᱹᱴᱤᱡ ᱧᱚᱜ ᱜᱮᱭᱟ ᱟᱞᱮ ᱫᱚ ᱢᱟᱱᱮ ᱵᱤᱨ ᱵᱤᱨ ᱟᱞᱮᱫᱚ ᱵᱤᱨ ᱫᱷᱟᱨᱮ ᱨᱮ ᱢᱮᱱᱟᱜ ᱞᱮᱭᱟ ᱵᱩᱨᱩ ᱫᱚ ᱛᱷᱚᱲᱟ ᱮᱠᱷᱚᱱ ᱫᱚ ᱪᱮᱛᱟᱱ ᱧᱚᱜ ᱜᱮᱭᱟ ᱡᱷᱟᱲᱠᱷᱚᱸᱰ ᱥᱮᱫ ᱯᱟᱲᱟᱜ ᱛᱷᱚᱲᱟ ᱜᱟᱱ ᱵᱚᱰᱟᱨ ᱨᱮ ᱟᱞᱮ ᱫᱚ
ᱪᱮᱪᱮ ᱡᱷᱟᱲᱠᱷᱚᱸᱱᱰ ᱡᱷᱟᱲᱠᱷᱚᱸᱱᱰ
ᱦᱮᱸ ᱟᱞᱮ ᱫᱚ ᱵᱚᱰᱟᱨ ᱨᱮᱞᱮ ᱯᱟᱲᱟᱜ ᱠᱟᱱᱟ ᱟᱞᱮ ᱫᱚ ᱚᱱᱟ ᱢᱟᱱᱮ ᱵᱤᱨ ᱠᱚ ᱢᱮᱱᱟᱜᱼᱟ
ᱱᱚᱛᱮ ᱵᱮᱝᱜᱚᱞ ᱵᱚᱰᱟᱨ ᱚᱱᱛᱮ ᱡᱷᱟᱲᱠᱷᱚᱸᱱ ᱵᱚᱰᱟᱨ
ᱦᱳᱭ ᱦᱳᱭ ᱦᱳᱭ
ᱟᱪᱪᱷᱟ ᱟᱪᱷᱟ ᱟᱪᱷᱟ ᱡᱟᱭᱦᱳᱠ ᱟᱹᱰᱤ ᱟᱹᱰᱤ ᱥᱟᱨᱚᱢ ᱥᱟᱨᱦᱟᱣ ᱛᱟᱦᱚᱞᱮ ᱜᱚᱝᱠᱮ ᱵᱤᱨ ᱯᱟᱠᱟᱴ ᱵᱚᱞᱛᱮ ᱚᱠᱟ ᱞᱮᱠᱟᱱ ᱵᱤᱨ ᱢᱮᱱᱟᱜᱼᱟ, ᱨᱚᱦᱚᱭ ᱫᱟᱨᱮ ᱠᱚ ᱢᱮᱱᱟᱜ ᱛᱟᱵᱚᱱᱟ ᱥᱮ ᱥᱟᱨᱡᱚᱢ ᱫᱟᱨᱮ ᱠᱚ ᱢᱮᱱᱟᱜ ᱛᱟᱵᱚᱱᱟ᱾
ᱦᱮᱸ ᱚᱱᱟ ᱥᱟᱨᱡᱚᱢ ᱵᱤᱨ ᱜᱮ ᱦᱮᱱᱟᱜᱼᱟ ᱥᱟᱨᱡᱚᱢ ᱵᱤᱨ ᱵᱮᱥᱤ ᱵᱤᱥᱤᱨ ᱵᱷᱟᱜᱽ ᱫᱚ ᱢᱮᱱᱟᱜᱼᱟ ᱟᱨ ᱡᱟᱦᱟᱸ ᱫᱚᱵᱚᱱ ᱢᱮᱛᱟᱜ ᱠᱟᱱᱟ ᱞᱮᱧᱡᱮᱨ ᱫᱟᱨᱮ
ᱚ ᱚ ᱚ ᱦᱮᱸ ᱦᱮᱸ ᱦᱮᱸ ᱦᱮᱸ ᱮᱠᱷᱚᱱ ᱢᱟ ᱜᱚᱴᱟ ᱜᱮ ᱥᱚᱱᱟ ᱡᱩᱨᱤ ᱠᱚ ᱫᱟᱨᱮ ᱦᱚᱪᱚᱭᱮᱫ ᱜᱮᱭᱟ ᱚᱱᱟ ᱥᱟᱶᱛᱮ ᱥᱟᱨᱡᱚᱢ ᱫᱚ ᱠᱷᱩᱵᱽ ᱠᱚᱢ ᱠᱚ ᱨᱚᱦᱚᱭᱮᱫ ᱛᱟᱵᱚᱱᱟ
ᱦᱳᱭ ᱦᱳᱭ ᱦᱳᱭ ᱾ᱟᱫᱚ ᱥᱟᱨᱡᱚᱢ ᱠᱚᱫᱚ ᱟᱞᱮ ᱥᱮᱫ ᱥᱮᱫ ᱫᱚ ᱢᱟᱱᱮ ᱯᱷᱚᱨᱮᱥᱴ ᱤᱨᱤᱭᱟ ᱨᱮᱜᱮ ᱢᱮᱱᱟᱜᱼᱟ ᱯᱷᱚᱨᱮᱥᱴ ᱮᱨᱤᱭᱟ ᱨᱮᱜᱮ
ᱟᱪᱪᱷᱟ ᱟᱪᱪᱷᱟ᱾ ᱦᱮᱸ ᱟᱫᱚ ᱯᱷᱚᱨᱮᱥᱴ ᱮᱨᱤᱭᱟ ᱢᱮᱱᱟᱜ ᱨᱮᱦᱚ ᱜᱚᱢᱠᱮ ᱟᱫᱚ ᱚᱱᱟ ᱨᱮᱱᱟᱜ ᱢᱟᱱᱮ ᱫᱮᱠᱷᱵᱷᱟᱞ ᱞᱮᱠᱟᱛᱮ ᱥᱮ ᱱᱚᱝᱠᱟ ᱡᱚᱠᱷᱚᱱ ᱠᱤᱨᱤᱧ ᱟᱹᱠᱷᱨᱤᱧ ᱵᱚᱱ ᱠᱚᱢᱤᱴᱤ ᱞᱮᱠᱟᱛᱮ ᱵᱟᱹᱱᱩᱜ ᱵᱚᱱᱟ
ᱵᱟᱝ ᱦᱮᱸ ᱦᱮᱸ ᱦᱮᱱᱟᱜᱼᱟ
ᱦᱮᱸ ᱦᱮᱸ ᱦᱮᱸ ᱟᱫᱚ ᱠᱟᱛᱷᱟ ᱨᱮᱠᱚ ᱞᱟᱹᱭᱟᱛᱚ ᱡᱮ ᱵᱟᱝᱢᱟ ᱡᱚᱞ ᱡᱚᱝᱜᱚᱞ ᱡᱩᱢᱤᱱ ᱫᱚ ᱟᱵᱚᱣᱟᱜ ᱠᱟᱱᱟ ᱛᱚ ᱢᱮᱱᱟᱜᱼᱟ ᱥᱮᱫᱟᱭ ᱚᱱᱠᱚ ᱟᱹᱜᱩ ᱟᱠᱟᱫ ᱛᱟᱵᱚᱱᱟ ᱦᱚᱨᱚᱜ ᱟᱹᱜᱩ ᱟᱠᱟᱫᱟ ᱚᱱᱟ ᱛᱮᱜᱮ ᱢᱮᱱᱟᱜᱼᱟ᱾
ᱦᱳᱭ ᱦᱳᱭ ᱛᱷᱟᱨᱴᱤ ᱯᱟᱨᱥᱮᱱ ᱢᱮᱱᱟᱜᱼᱟ
ᱦᱩᱸ ᱦᱩᱸ ᱦᱩᱸ ᱦᱩᱸ ᱟᱪᱪᱷᱟ ᱚᱱᱟ ᱠᱚᱦᱚᱸ ᱠᱟᱹᱴᱤᱡ ᱢᱮᱸᱫ ᱞᱩᱛᱩᱨᱚᱜ ᱛᱟᱵᱚᱱ ᱯᱮ ᱚᱱᱠᱟ ᱡᱮᱢᱚᱱᱼᱼ ᱟᱵᱚᱣᱟᱜ ᱜᱮ ᱚᱱᱟ ᱠᱚᱫᱚ ᱠᱟᱱᱟ ᱟᱵᱚᱣᱟᱜ ᱜᱚ ᱥᱚᱨᱠᱟᱨ ᱫᱚ ᱢᱮᱱ ᱞᱮᱠᱷᱟᱱ ᱡᱚᱛᱚ ᱫᱚ ᱵᱟᱭ ᱤᱫᱤ ᱫᱟᱲᱮᱭᱟᱜ-ᱟ ᱦᱮᱸ᱾
ᱵᱟᱝ ᱵᱟᱝ
ᱟᱪᱪᱷᱟ ᱛᱟᱦᱚᱞᱮ ᱜᱚᱝᱠᱮ ᱩᱫ ᱯᱩᱴᱠᱟᱹ ᱠᱚᱫᱚ ᱧᱟᱢᱚᱜ ᱜᱮᱭᱟ ᱥᱮ ᱵᱟᱝ ᱛᱟᱦᱚᱞᱮ
ᱦᱳᱭ ᱦᱳᱭ ᱦᱳᱭ
ᱟᱪᱪᱷᱟ ᱟᱪᱷᱟ ᱟᱞᱤᱧ ᱨᱚᱲᱵᱮᱱ ᱵᱩᱷᱟᱹᱣ ᱫᱟᱲᱭᱟᱜ ᱢᱟᱥᱮ ᱠᱟᱹᱴᱤᱡ ᱢᱟᱱᱮ ᱡᱩᱫᱟᱹ ᱵᱩᱡᱷᱟᱹᱣ ᱫᱟᱲᱮᱜ ᱠᱟᱱᱟ ᱵᱮᱱ?
ᱵᱩᱡᱷᱟᱹᱣᱜᱮ ᱮᱠᱫᱚᱢ ᱫᱚ ᱡᱷᱚᱛᱚ ᱜᱮ ᱧᱟᱢᱚᱜᱼᱟ ᱩᱫ ᱯᱷᱩᱴᱠᱟᱹ ᱡᱚᱛᱚ ᱜᱮ ᱧᱟᱢᱚᱜᱼᱟ ᱵᱤᱨ ᱨᱮᱫᱚ ᱵᱟᱝ ᱵᱤᱨ ᱨᱮᱫᱚ ᱪᱮᱫᱟᱜ ᱵᱟᱝ ᱧᱟᱢᱚᱜᱼᱟ ᱵᱤᱨ ᱨᱮᱱᱟᱜ ᱡᱤᱱᱤᱥ ᱠᱟᱱᱟ
ᱦᱳᱭ ᱦᱳᱭ ᱦᱳᱭ ᱦᱳᱭ ᱛᱟᱦᱚᱞᱮ ᱱᱮᱥ ᱫᱚ ᱧᱟᱢᱚᱜ ᱠᱟᱱᱟ ᱠᱟᱱᱟ ᱥᱮ ᱟᱹᱣᱨᱤ ᱚᱱᱠᱟᱢ ᱚᱢᱚᱱᱚᱜᱼᱟ
ᱦᱮᱸ ᱦᱚᱸᱜ-ᱚᱭ ᱱᱤᱛᱚᱜ ᱫᱚ ᱦᱟᱸᱜ ᱦᱚᱸᱜ-ᱚᱭ ᱛᱚᱭ ᱮ ᱫᱟᱜ ᱮ ᱡᱟᱹᱲᱤᱣ ᱠᱟᱫᱟ ᱛᱚ ᱦᱟᱸᱜ ᱟᱹᱣᱨᱤ᱾ ᱮᱦᱚᱵ ᱟᱠᱟᱫᱟ᱾
ᱦᱚᱭ ᱦᱚᱭ ᱦᱚᱭ᱾ ᱟᱫᱚ ᱫᱟᱜ ᱡᱟᱹᱲᱤ ᱨᱮᱜᱮ ᱡᱚᱛᱚ ᱠᱤᱪᱷᱩ ᱢᱮᱱᱟᱜ-ᱟ ᱜᱚᱝᱠᱮ ᱫᱟᱜ ᱡᱟᱹᱲᱤ ᱵᱟᱹᱱᱩᱜ ᱠᱷᱟᱹᱛᱤᱨ ᱜᱮᱼᱼ ᱦᱮᱸ ᱥᱮ ᱵᱟᱝ ᱫᱟᱜ ᱡᱟᱹᱲᱤ ᱵᱟᱹᱱᱩᱜ ᱠᱷᱟᱹᱛᱤᱨ ᱜᱮ ᱪᱟᱥᱼᱼ ᱠᱟᱹᱢᱤ ᱦᱚᱸ ᱵᱟᱝ ᱞᱟᱦᱟᱜ-ᱟ ᱩᱫᱽ ᱯᱩᱴᱠᱟᱹ ᱦᱚᱸ ᱵᱟᱝ ᱦᱩᱭᱩᱜ-ᱟ ᱟᱨ ᱫᱟᱨᱮ ᱱᱟᱹᱲᱤ ᱦᱚᱸ ᱵᱟᱝ ᱦᱟ‌ ᱵᱟᱝ ᱦᱟᱨᱟᱜ-ᱟ᱾
ᱚᱠᱟ ᱴᱟᱜ ᱜᱮ ᱵᱟᱝ ᱞᱟᱦᱟᱜ-ᱟ᱾
ᱚᱠᱟ ᱴᱟᱜ ᱜᱮ ᱵᱟᱝ ᱟᱪᱪᱷᱟ ᱪᱚ ᱦᱮᱸᱛᱚ᱾ ᱟᱞᱮ ᱥᱮᱜ ᱨᱮᱦᱚᱸ ᱢᱮᱱᱟᱜ ᱫᱚ ᱢᱮᱱᱟᱜ ᱨᱮᱦᱚᱸ ᱥᱟᱨᱡᱚᱢ ᱵᱤᱨ ᱠᱚ ᱟᱫᱚ ᱥᱩᱨ ᱥᱩᱯᱩᱨ ᱜᱮ ᱢᱮᱱᱟᱜ ᱫᱚ ᱚᱱᱠᱟᱱ ᱞᱟᱹᱴᱩ ᱞᱚ ᱢᱟᱪᱷᱟ ᱫᱚ ᱵᱟᱝ᱾ ᱛᱚ ᱚᱱᱠᱟ ᱩᱫ ᱯᱩᱴᱠᱟᱹ ᱠᱚᱫᱚ ᱧᱟᱢᱚᱜ ᱜᱮᱭᱟ ᱵᱟᱝ ᱫᱚ ᱵᱟᱝ᱾
ᱟᱪᱪᱷᱟ᱾
ᱟᱪᱪᱷᱟ ᱛᱟᱦᱚᱞᱮ ᱜᱚᱝᱠᱮ ᱚᱱᱠᱟ ᱵᱤᱨ ᱯᱟᱠᱟᱲ ᱨᱮᱢᱟᱼᱼ ᱮᱸᱻ ᱚᱱᱠᱟ ᱡᱚᱼᱵᱤᱞᱤ ᱫᱟᱨᱮ ᱠᱚ ᱢᱮᱱᱟᱜ ᱜᱮᱭᱟ ᱥᱮᱸᱫᱽᱨᱟ ᱵᱟᱲᱟ ᱟᱠᱟᱫ ᱜᱮᱭᱟ ᱯᱮ?
ᱦᱚᱸᱭ ᱦᱳᱭ ᱦᱳᱭ᱾
ᱪᱮᱫ ᱞᱮᱠᱟᱱ ᱡᱟᱦᱟᱸ ᱫᱚ ᱢᱟᱱᱮ ᱚᱱᱠᱟ ᱱᱟᱜ ᱞᱟᱹᱭ ᱵᱮᱱ ᱡᱟᱦᱟᱸ ᱞᱮᱠᱟ ᱟᱵᱩ ᱥᱮᱜ ᱨᱮ ᱢᱟᱱᱮᱼᱼ ᱟᱞᱮ ᱱᱚᱛᱮ ᱢᱟ ᱠᱤᱪᱷᱩ ᱠᱤᱪᱷᱩ ᱡᱤᱱᱤᱥ ᱫᱚ ᱚᱱᱠᱟ ᱫᱟᱨᱮ ᱮᱸ ᱫᱚ ᱵᱟᱹᱱᱩᱜ ᱟᱠᱟᱱᱟ᱾ ᱡᱮᱢᱚᱱ ᱵᱷᱩᱱᱰᱨᱩ ᱠᱚ ᱫᱟᱨᱮ ᱵᱷᱩᱱᱰᱨᱩ ᱵᱮᱱ ᱵᱩᱡᱷᱟᱹᱣ ᱫᱟᱲᱮᱭᱟᱜ ᱠᱟᱱᱟ᱾
ᱵᱚᱱᱰᱨᱩ ᱫᱚ ᱵᱟᱹᱞᱤᱧ ᱵᱩᱡᱷᱟᱹᱣ ᱫᱟᱲᱮᱭᱟᱜ ᱠᱟᱱᱟ᱾
ᱟᱪᱪᱷᱟ ᱟᱪᱷᱟ ᱡᱟᱭᱦᱳᱠ ᱟᱫᱚ ᱚᱱᱟ ᱫᱚ ᱵᱟᱹᱞᱤᱧ ᱵᱩᱡᱷᱟᱹᱣ ᱪᱩᱼᱼ ᱪᱩ ᱫᱟᱲᱮ ᱭᱟᱵᱮᱱ ᱠᱟᱱᱟ ᱟᱹᱞᱤᱧ ᱦᱚᱸ ᱢᱟᱱᱮ ᱟᱹᱞᱤᱧ ᱦᱚᱸ ᱥᱚᱴᱷᱤᱠ ᱫᱚ ᱵᱟᱹᱞᱤᱧ ᱧᱮᱞ ᱠᱟᱫᱟ ᱛᱚᱼᱼ ᱡᱚ ᱟᱸᱡᱚᱢ ᱟᱠᱟᱜ ᱞᱤᱧ ᱟᱨ ᱱᱚᱝᱠᱟ ᱛᱤᱨᱤᱞ ᱛᱟᱹᱨᱩᱵ ᱢᱮᱨᱞᱮᱡᱼᱼ
ᱚᱸ ᱦᱮᱸ ᱦᱮ᱾ᱸ
ᱟᱯᱮ ᱚᱱᱛᱮ ᱱᱟᱜ ᱫᱤᱥᱚᱢ ᱞᱮᱠᱟ ᱛᱮ ᱟᱫᱚ ᱚᱸ ᱪᱮᱫ ᱠᱚ ᱧᱟᱢᱚᱜ-ᱟ ᱞᱟᱹᱭ ᱵᱮᱱ ᱥᱮ ᱛᱷᱚᱲᱟ ᱟᱸᱡᱚᱢ ᱧᱚᱜ ᱞᱤᱜᱤ ᱞᱤᱧ ᱟᱹᱞᱤᱧ ᱦᱚᱸ?
ᱦᱩᱸ ᱟᱞᱮ ᱫᱤᱥᱚᱢ ᱥᱮᱫ ᱫᱚ ᱱᱚᱛᱮ ᱫᱚ ᱚᱱᱟ ᱤᱭᱟᱹ ᱠᱩᱵᱮᱱ ᱧᱮᱞ ᱟᱠᱟᱜ ᱜᱮᱭᱟ ᱵᱤᱨ ᱠᱩᱨᱮ ᱫᱚᱼᱼ ᱚᱱᱟ ᱥᱚ ᱵᱤᱞᱤ ᱠᱩ ᱧᱟᱢᱚᱜ-ᱟ ᱥᱚᱥᱚ ᱵᱤᱞᱤ ᱠᱩ᱾
ᱟᱪᱪᱷᱟ ᱟᱪᱷᱟ ᱪᱟ ᱥᱚᱥᱚ ᱥᱚᱥᱚ ᱵᱤᱞᱤ ᱫᱚᱞᱤᱧ ᱵᱩᱡᱷᱟᱹᱣ ᱫᱟᱲᱮᱭᱟᱜ ᱠᱟᱱᱟ᱾
ᱟᱪᱪᱷᱟ ᱟᱪᱷᱟ ᱟᱨ ᱢᱮᱨᱞᱮᱫᱼᱼ
ᱢᱮᱨᱞᱮᱡ ᱦᱚᱸᱭ ᱵᱩᱡᱷᱟᱹᱣ ᱫᱟᱲᱮᱭᱟᱜ ᱠᱟᱱᱟ ᱞᱤᱧ᱾
ᱠᱩᱬᱤᱡ ᱨᱟᱢᱟ᱾
ᱠᱩᱲᱤ ᱨᱟᱢᱟ ᱦᱮᱸ ᱚᱱᱟ ᱦᱚᱸ ᱞᱤᱧ ᱵᱩᱡᱷᱟᱹᱣ ᱫᱟᱲᱮᱭᱟᱜ ᱠᱟᱱᱟ᱾
ᱟᱪᱪᱷᱟ ᱟᱪᱷᱟ᱾
ᱟᱪᱪᱷᱟ ᱟᱪᱷᱟ ᱪᱷᱟᱪᱟ ᱡᱟᱭᱦᱳᱠ ᱛᱟᱦᱮ ᱠᱚᱢ ᱵᱮᱥᱤ ᱢᱟᱱᱮ ᱦᱩᱰᱤᱧ ᱢᱟᱨᱟᱝ ᱞᱮᱠᱟ ᱫᱚ ᱡᱚᱛᱚ ᱜᱮ ᱢᱮᱱᱟᱜ ᱛᱟᱵᱚᱱᱟ ᱵᱤᱨ ᱯᱟᱠᱟᱨ ᱠᱚᱨᱮ ᱦᱮᱸ ᱵᱟᱝ? ᱢᱟ ᱟᱪᱪᱷᱟ ᱟᱪᱷᱟ ᱚᱱᱟ ᱥᱟᱶᱛᱮ ᱥᱟᱦᱟᱱ ᱥᱟᱠᱟᱢ ᱢᱟ ᱮᱸ ᱥᱟᱦᱟᱱ ᱥᱟᱠᱟᱢ ᱢᱟ ᱢᱮᱱᱟᱜ ᱜᱮ ᱦᱮᱸ ᱵᱟᱝ᱾
ᱦᱚᱭ ᱦᱮᱱᱟᱜ ᱜᱤᱭᱟ ᱥᱟᱦᱟᱱ ᱥᱟᱠᱟᱢ ᱫᱚ ᱡᱟᱜᱤ‌ ᱠᱚᱨᱟᱣ ᱦᱩᱭᱩᱜ ᱜᱤᱭᱟ ᱩᱸ ᱟᱨᱼᱼ ᱱᱟᱣ ᱲᱟᱢ ᱵᱮᱥᱤᱨ ᱵᱷᱟᱜᱽ ᱫᱚ ᱯᱟᱞᱦᱟ ᱠᱩᱜᱤ᱾ ᱟᱹᱵᱩ ᱢᱟ ᱮᱱᱛᱮᱫ ᱯᱟᱞᱦᱟ ᱥᱟᱯᱟ ᱦᱚᱲ ᱠᱟᱱ ᱜᱤᱭᱟ ᱵᱩᱱ ᱢᱟᱱᱮ ᱵᱤᱨ ᱨᱮᱱ ᱦᱚᱲ ᱠᱟᱱᱟ ᱵᱩᱱ ᱛᱚᱼᱼ ᱯᱟᱞᱦᱟ ᱠᱩᱜᱤ ᱵᱮᱥᱤᱨ ᱵᱷᱟᱜᱽ ᱛᱤᱵᱩᱱᱼᱼ ᱥᱟᱯᱟᱭᱟ ᱟᱨ ᱻ ᱵᱟᱜᱟᱱ ᱜᱟᱡᱟᱲᱚᱜ-ᱟ ᱛᱚ ᱟᱨᱼᱼ
ᱦᱮᱸ ᱦᱮᱸ ᱦᱮᱸ ᱦᱚᱸ᱾
ᱵᱟᱜᱟᱱ ᱵᱟᱧᱪᱟᱣ ᱞᱟᱹᱜᱤᱫ ᱯᱟᱞᱦᱟ ᱟᱵᱩ ᱡᱮᱞᱮᱠᱟ ᱦᱤᱥᱟᱹᱵᱽ ᱛᱮ ᱢᱮᱱᱟᱜ ᱛᱟᱹᱵᱩᱱᱟ᱾ ᱟᱵᱩ ᱜᱚᱜᱚ ᱛᱟᱠᱩ ᱫᱤᱫᱤ ᱛᱟᱹᱠᱩ ᱯᱟᱞᱦᱟ ᱠᱩ ᱡᱚᱜ ᱥᱟᱯᱷᱟᱭᱟ ᱢᱟᱱᱮᱢᱼᱼ ᱵᱟᱜᱟᱱ ᱯᱷᱟᱠᱟᱜ-ᱟ ᱢᱟᱱᱮ ᱡᱟᱦᱟᱸ ᱱᱟᱜ ᱥᱮᱸᱜᱮᱞ ᱠᱩ ᱥᱮ ᱡᱮ ᱥᱮᱸᱜᱮᱞ ᱡᱩᱰᱤ ᱠᱩᱼᱼ ᱤ ᱡᱟᱛᱮ ᱵᱟᱝ ᱜᱮ ᱚᱱᱟ ᱛᱮ ᱟᱵᱚᱣᱟᱜ ᱢᱤᱫᱴᱮᱡ ᱚᱱᱟ ᱠᱟᱹᱢᱤ ᱞᱮᱠᱟᱱ ᱢᱤᱫᱴᱮᱡ ᱭᱟᱹ ᱠᱟᱱᱼᱼ
ᱠᱟᱹᱢᱤ ᱞᱮᱠᱟᱱ ᱦᱮᱸ ᱦᱮᱸ ᱦᱮᱸ ᱦᱮᱸᱦᱮᱸ᱾
ᱢᱟᱱᱮ ᱫᱟᱠᱟ ᱩᱛᱩ ᱥᱮᱜ ᱦᱚᱸ ᱵᱮᱱᱟᱜ ᱠᱟᱱᱟ᱾
ᱠᱟᱛᱷᱟ ᱵᱮᱱ ᱞᱟᱹᱭ ᱠᱮᱫᱟ ᱜᱚᱝᱠᱮ ᱦᱮᱸ ᱥᱮ ᱛᱚ ᱱᱚᱶᱟ ᱫᱚ ᱞᱟᱹᱠᱼᱼ ᱛᱤ ᱠᱟᱱ ᱜᱮᱭᱟ ᱡᱮ ᱚᱱᱟ ᱯᱟᱞᱦᱟ ᱠᱚ ᱦᱟᱹᱨ ᱟᱹᱜᱩ ᱚᱱᱟ ᱫᱚ ᱟᱵᱚ ᱞᱟᱹᱠᱛᱤ ᱠᱟᱱᱟ ᱪᱮᱫᱟᱜ ᱥᱮᱼᱼ ᱚᱱᱟ ᱥᱟᱶᱛᱮ ᱟᱵᱚ ᱱᱚᱣᱟ ᱥᱚᱝᱥᱟᱨ ᱨᱮᱭᱟᱜ ᱜᱷᱟᱨᱚᱡᱽ ᱨᱮᱭᱟᱜ ᱟᱹᱰᱤᱜ ᱠᱟᱹᱢᱤ ᱦᱚᱸ ᱯᱟᱨᱚᱢᱚᱜ ᱜᱮᱭᱟ ᱛᱚ ᱚᱱᱟ ᱥᱟᱶᱛᱮ ᱛᱮ ᱵᱤᱨ ᱨᱮᱱᱟᱜ ᱡᱟᱦᱟᱸ ᱢᱤᱫᱴᱟᱝ ᱥᱮᱸᱜᱮᱞ ᱞᱟᱜᱟᱣ ᱨᱮᱱᱟᱜ ᱵᱚᱛᱚᱨ ᱠᱟᱛᱷᱟ ᱵᱮᱱ ᱞᱟᱹᱭ ᱠᱮᱜᱼᱟᱹᱰᱤ ᱢᱟᱨᱟᱝ ᱠᱟᱛᱷᱟ ᱚᱱᱟ ᱫᱚ ᱾ ᱟᱪᱪᱷᱟ
ᱚᱱᱠᱟ ᱜᱮ ᱞᱤᱧ ᱧᱮᱞ ᱟᱠᱟᱫᱟ ᱜᱚᱝᱠᱮ ᱮᱢᱚᱱ ᱮᱢᱚᱱ ᱵᱤᱨ ᱨᱮ ᱯᱟᱞᱦᱟ ᱯᱮᱨᱮᱡ ᱟᱨ ᱱᱟᱥᱮᱱᱟᱜ ᱢᱤᱫᱴᱮᱡ ᱡᱟᱦᱟᱸᱭ ᱪᱩᱴᱤ ᱛᱱᱟᱜ ᱮ ᱜᱤᱰᱤ ᱠᱮᱫᱟ ᱵᱟᱥ ᱩᱱᱟᱹᱜ ᱵᱟᱜᱟᱱ ᱫᱚ ᱩᱡᱟᱹᱲᱚᱜᱼᱟ ᱾
ᱦᱮᱸᱻᱦᱮᱸᱻᱦᱮᱸᱻᱦᱮᱸ, ᱮᱠᱫᱚᱢᱻᱮᱠᱫᱚᱢᱻ ᱮᱠᱫᱚᱢ ᱾
ᱡᱟᱦᱟᱸ ᱫᱚ ᱡᱤᱵᱡᱤᱭᱟᱹᱞᱤ ᱠᱚ ᱛᱟᱦᱮᱱ ᱠᱟᱱᱟ ᱵᱩᱡᱷᱟᱹᱣ ᱫᱟᱲᱮ ᱡᱟᱦᱟᱸ ᱡᱤᱵᱽᱡᱤᱭᱟᱹᱞᱤ ᱠᱚ ᱛᱟᱦᱮᱸᱱ ᱠᱟᱱᱟ ᱪᱮᱬᱮ ᱪᱩᱯᱨᱩ ᱠᱚ ᱵᱤᱧ ᱠᱤᱫᱤᱧ ᱡᱚᱛᱚ ᱠᱚ ᱞᱚ ᱛᱚᱨᱚᱡᱚᱜ ᱠᱟᱱᱟ
ᱮᱠᱫᱚᱢ ᱮᱠᱫᱚᱢ ᱮᱠᱫᱚᱢ ᱦᱮᱸ ᱩᱱᱠᱩ ᱛᱚ ᱜᱚᱝᱠᱮ ᱢᱟᱱᱮ ᱪᱟᱸᱫᱳ ᱵᱚᱸᱜᱟ ᱥᱤᱨᱡᱚᱱ ᱟᱠᱟᱜ ᱠᱚᱣᱟ ᱟᱵᱚ ᱞᱮᱠᱟᱜᱮ, ᱡᱤᱵᱽᱼᱡᱤᱭᱟᱹᱞᱤ ᱦᱚᱸ ᱩᱱᱠᱩᱣᱟᱜ ᱵᱟᱧᱪᱟᱣ ᱨᱮᱱᱟᱜ ᱫᱟᱲᱮ ᱢᱮᱱᱟᱜ ᱛᱟᱠᱚᱼᱣᱟ ᱾ ᱚᱫᱷᱤᱠᱟᱨ ᱢᱮᱱᱟᱜ ᱛᱟᱠᱚᱣᱟ ᱦᱮᱸ ᱵᱟᱝ ᱾
ᱦᱳᱭ ᱦᱳᱭ ᱦᱳᱭ ᱦᱳᱭ
ᱛᱟᱦᱚᱞᱮ ᱜᱚᱢᱠᱮ ᱱᱚᱝᱠᱟ ᱡᱟᱦᱟᱸ ᱱᱩᱠᱩ ᱟᱵᱚᱨᱮᱱ ᱢᱟᱨᱟᱝ ᱵᱩᱨᱩ ᱵᱚᱸᱜᱟ ᱵᱩᱨᱩ ᱦᱮᱸ ᱦᱟᱹᱛᱤ ᱴᱷᱟᱹᱠᱩᱨ ᱠᱚᱫᱚ ᱠᱚ ᱧᱟᱢᱚᱜ ᱜᱮᱭᱟ ᱥᱮ ᱵᱟᱝ? ᱟᱸᱚᱢ ᱢᱮᱢ ᱟᱹᱞᱤᱧᱟᱜ ᱨᱚᱲ
ᱦᱮ ᱦᱩᱸ
ᱟᱹᱞᱤᱧᱟᱜ ᱨᱚᱲ ᱵᱮᱱ ᱟᱸᱡᱚᱢ ᱫᱟᱲᱮᱭᱟᱜ ᱠᱟᱱᱟ?
ᱦᱮᱸᱻᱦᱮᱸ ᱾
ᱛᱚ ᱩᱱᱠᱩ ᱡᱟᱦᱟᱸ ᱦᱟᱹᱛᱤ ᱴᱷᱟᱹᱠᱩᱨ ᱵᱮᱱ ᱵᱩᱡᱷᱟᱹᱣ ᱧᱟᱢ ᱫᱟᱛᱚ ᱾
ᱦᱮᱸ
ᱡᱟᱦᱟᱸᱭ ᱫᱚ ᱩᱱᱠᱩᱜ ᱵᱤᱨ ᱨᱮᱱ ᱢᱟᱨᱟᱝ ᱢᱟᱨᱟᱝ ᱡᱤᱭᱟᱹᱞᱤ
ᱦᱳᱭᱻᱦᱳᱭᱻᱦᱳᱭ ᱾
ᱩᱱᱠᱩ ᱪᱮᱫ ᱞᱮᱠᱟ ᱧᱟᱢᱚᱜ ᱜᱮᱭᱟ ᱠᱚ ᱚᱱᱛᱮ ᱟᱯᱮ ᱚᱱᱛᱮ, ᱡᱷᱟᱲᱠᱷᱚᱱ ᱫᱤᱥᱚᱢ ᱚᱱᱟ ᱵᱤᱨ ᱯᱟᱠᱟᱲ ᱠᱚᱨᱮ?
ᱦᱮᱸ ᱧᱟᱢ ᱧᱟᱢ
ᱟᱪᱪᱷᱟ ᱟᱪᱪᱷᱟ. ᱚ ᱟᱫᱚ ᱱᱚᱝᱠᱟ ᱥᱚᱫᱚᱨ ᱥᱟᱢᱟᱱ ᱫᱚ ᱵᱟᱠᱚ ᱦᱮᱡ ᱵᱟᱲᱟᱜ ᱜᱮᱭᱟ?
ᱵᱟᱝ ᱵᱟᱝ
ᱟᱪᱷᱟ-ᱟᱪᱷᱟ ᱾ ᱚᱸ ᱡᱟᱭᱦᱚ ᱩᱱᱠᱩ ᱦᱚᱸᱛᱚ ᱦᱩᱸ ᱟᱪᱷᱟ ᱟᱪᱷᱟ ᱟᱪᱷᱟ ᱟᱪᱷᱟ ᱞᱟᱹᱭ ᱜᱚᱝᱠᱮ ᱚᱱᱛᱮ ᱚᱞᱪᱤᱠᱤ ᱠᱚᱫᱚ ᱪᱮᱫᱞᱮᱠᱟ ᱢᱮᱱᱟᱜᱼᱟ?
ᱦᱮ ᱚᱞᱪᱤᱠᱤ ᱴᱷᱤᱠ ᱜᱮᱭᱟ ᱴᱷᱤᱠ ᱫᱚ ᱾ ᱟᱹᱰᱤ ᱵᱮᱥᱜ ᱜᱮ ᱪᱟᱞᱟᱜ ᱠᱟᱱᱟ ᱪᱟᱞᱟᱣ ᱫᱚ ᱱᱤᱛᱚᱜ ᱢᱟᱱᱮ ᱢᱟᱱᱮ ᱟᱵᱟᱨ ᱰᱮᱵᱷᱞᱚᱯ ᱥᱮᱫ ᱪᱟᱞᱟᱜ ᱠᱟᱱᱟ ᱵᱷᱟᱜᱤ ᱥᱮᱫ ᱢᱟᱱᱮ ᱠᱚ ᱢᱮᱱ ᱞᱮᱠᱟ ᱰᱷᱮᱨ ᱠᱷᱚᱱᱟᱜ ᱫᱚ
ᱚ
ᱟᱨ ᱡᱟᱦᱟᱸᱴᱟᱜ ᱵᱟᱠᱚ ᱢᱮᱱᱟ ᱡᱟᱦᱟᱸᱴᱟᱜ ᱡᱤᱱᱤᱥ ᱢᱤᱫ ᱫᱷᱟᱣ ᱮᱦᱚᱵ ᱞᱮᱱ ᱠᱷᱟᱱ ᱚᱱᱟ ᱫᱚ ᱦᱩᱰᱤᱧᱚᱜ ᱥᱮᱫ ᱫᱚ ᱵᱟᱝᱪᱟᱜᱼᱟ ᱮ ᱢᱟᱨᱟᱝ ᱚᱜ ᱥᱮᱫ ᱜᱮ ᱪᱟᱞᱟᱜᱼᱟ ᱾
ᱦᱮᱸ ᱦᱮᱸ ᱦᱮᱸ ᱦᱮ ᱢᱟ ᱛᱟᱦᱮᱸ ᱛᱟᱦᱮᱸ ᱜᱮ ᱜᱚᱝᱠᱮ᱾
ᱦᱮᱸ
ᱟᱨ ᱟᱵᱚ ᱢᱟ ᱢᱟᱨᱟᱝ ᱞᱟᱹᱜᱤᱫ ᱜᱮᱵᱚᱱ ᱦᱮᱸ ᱪᱮᱥᱴᱟ ᱪᱟᱭᱟ ᱥᱮ ᱚᱱᱟ ᱨᱮ ᱪᱷᱩᱴᱟᱹᱣ ᱠᱚᱜᱼᱟ ᱵᱚᱱ ᱦᱮᱸ ᱵᱟᱝ?
ᱦᱳᱭ- ᱦᱳᱭ ᱾
ᱟᱪᱷᱟᱻᱟᱪᱷᱟᱻᱟᱪᱷᱟ ᱾
ᱛᱟᱦᱚᱞᱮ ᱜᱚᱢᱠᱮ ᱮᱠᱷᱚᱱ ᱛᱟᱦᱚᱞᱮ ᱚᱱᱠᱟ ᱫᱚ? ᱚᱱᱠᱟ ᱪᱟᱥᱵᱟᱥ ᱠᱟᱹᱢᱤ ᱡᱮ ᱪᱮᱫ ᱞᱮᱠᱟᱱ ᱠᱟᱹᱢᱤ ᱠᱚ ᱚᱱᱛᱮ ᱧᱟᱢᱚᱜ ᱜᱮᱭᱟ ᱟᱨᱦᱚᱸ ᱚᱱᱠᱟ ᱢᱟᱱᱮ ᱡᱤᱣᱤ ᱟᱹᱥᱩᱞᱚᱜ ᱞᱟᱡ ᱟᱹᱥᱩᱞᱚᱜ ᱞᱟᱹᱜᱤᱫ ᱛᱮ ᱾
ᱡᱤᱣᱤ ᱟᱹᱥᱩᱞᱚᱜ ᱞᱟᱹᱜᱤᱫ ᱛᱮ ᱱᱚᱛᱮ ᱫᱚ ᱚᱱᱛᱮ ᱚᱱᱟ ᱵᱟᱡᱟᱨ ᱱᱟᱜᱟᱨ ᱥᱮᱫ ᱪᱟᱞᱟᱜ ᱦᱩᱭᱩᱜᱼᱟ ᱡᱟᱦᱟᱸ ᱫᱚ ᱤᱭᱟᱹ ᱢᱩᱱᱤᱥ ᱠᱟᱹᱢᱤ ᱞᱮᱠᱟ ᱢᱟᱱᱮ ᱚᱲᱟᱜ ᱚᱲᱟᱜ ᱾ ᱩᱱ ᱠᱩ ᱡᱩᱛᱟ ᱛᱚ ᱟᱫᱚ ᱩᱱ ᱥᱩᱢᱚᱭ ᱤᱭᱟᱹ ᱠᱚ ᱤᱫᱤ ᱠᱚᱣᱟ ᱠᱟᱹᱢᱤ ᱦᱚᱲ
ᱚ ᱚ ᱚ
ᱟᱫᱚ ᱥᱩᱨ ᱧᱚᱜ ᱜᱮᱭᱟ ᱵᱟᱡᱟᱨ ᱦᱚᱸ ᱢᱚᱴᱟᱢᱩᱴᱤ ᱛᱤᱱ ᱪᱟᱨ ᱠᱤᱞᱳᱢᱤᱴᱟᱨ ᱾ ᱟᱫᱚ ᱪᱟᱞᱟᱜ
ᱚᱸ ᱟᱪᱪᱷᱟᱪᱷᱟ ᱛᱟᱦᱚᱞᱮ ᱜᱚᱝᱠᱮ ᱚᱱᱛᱮ ᱮᱱᱮᱡ ᱥᱮᱨᱮᱧ ᱞᱟᱭᱼᱞᱟᱠᱪᱟᱨ ᱠᱚ ᱢᱮᱱᱟᱜ ᱛᱟᱵᱚᱱᱟ ᱥᱮ ᱵᱟᱹᱱᱩᱜᱼᱟ ᱾
ᱦᱳᱭ ᱜᱚᱝᱠᱮ ᱾ ᱟᱵᱚ ᱦᱚᱲ ᱦᱚᱯᱚᱱᱟᱜ ᱫᱚ ᱚᱱᱮ ᱠᱚ ᱢᱮᱱ ᱞᱮᱠᱷᱟᱱᱡ ᱮᱱᱮᱡ ᱥᱮᱨᱮᱧ ᱨᱮᱜᱮ ᱨᱟᱹᱥᱠᱟᱹ ᱫᱚ ᱢᱮᱱᱟᱜ
ᱦᱳᱭ ᱦᱳᱭ ᱾ ᱢᱟᱭᱟᱢ ᱨᱮᱜᱮ ᱢᱮᱱᱟᱜ ᱛᱟᱵᱚᱱᱟ ᱮᱱᱮᱡ ᱥᱮᱨᱮᱧ ᱫᱚ ᱾ ᱦᱮᱸ ᱥᱮ ᱛᱟᱦᱞᱮ ᱱᱚᱝᱠᱟ ᱵᱟᱦᱟ ᱥᱚᱨᱚᱦᱟᱭ ᱢᱟᱜ ᱢᱚᱬᱮ ᱚᱱᱟ ᱠᱚᱫᱚ ᱢᱮᱱᱟᱜ ᱛᱟᱵᱚᱱ ᱜᱮᱭᱟ ᱡᱚᱛᱚ ᱠᱚᱜᱮ
ᱦᱮᱸ ᱵᱟᱦᱟ ᱥᱚᱦᱚᱨᱟᱭ ᱢᱮᱱᱟᱜ ᱜᱮᱭᱟ ᱢᱮᱱ ᱠᱷᱟᱱ ᱢᱟᱜ ᱢᱚᱬᱮᱫᱚ ᱟᱞᱮ ᱥᱮᱫ ᱫᱚ ᱵᱟᱝ ᱦᱩᱭᱩᱜᱼᱟ ᱢᱟᱱᱮ ᱵᱟᱝᱞᱮ ᱧᱮᱞ ᱟᱠᱟᱫᱟ ᱟᱹᱞᱤᱧ ᱫᱚ ᱠᱚᱱᱳ ᱵᱟᱞᱤᱧ ᱧᱮᱞ ᱟᱠᱟᱫᱟ ᱵᱟᱝ ᱦᱩᱭᱩᱜᱼᱟ ᱱᱚᱛᱮ ᱫᱚ ᱾